ᱦᱮᱞᱳ
ᱦᱟᱞᱳ
ᱡᱚᱦᱟᱨ ᱜᱮ
ᱦᱮᱸ ᱡᱚᱦᱟᱨ ᱜᱮ
ᱵᱮᱥ ᱵᱟᱲᱟ ᱜᱮᱭᱟᱯᱮ?
ᱦᱮᱸ ᱵᱮᱥ ᱵᱟᱲᱟ ᱜᱮ ᱟᱯᱮ ᱜᱮ ᱚᱠᱟᱞᱮᱠᱟ?
ᱦᱳᱭ ᱟᱞᱮ ᱦᱚᱸ ᱵᱮᱥ ᱜᱮ ᱢᱮᱱᱟᱜ ᱞᱮᱭᱟ ᱱᱤᱛᱳᱜ ᱫᱚ ᱪᱟᱸᱫᱚ ᱫᱟᱭᱛᱮ ᱡᱚᱛᱚ ᱜᱮ ᱵᱮᱥ ᱜᱮᱵᱚᱱ ᱛᱟᱦᱮᱸ ᱞᱮᱱ ᱠᱷᱟᱱ ᱵᱮᱥ ᱦᱩᱭᱩᱜᱼᱟ᱾
ᱦᱮᱸ ᱚᱱᱟ ᱫᱚ ᱟᱹᱰᱤ ᱱᱟᱯᱟᱭ ᱦᱩᱭᱩᱜᱼᱟ
ᱦᱳᱭ
ᱦᱮᱸ ᱟᱨ ᱨᱚᱲ ᱠᱚ ᱴᱷᱤᱠ ᱠᱚᱛᱮ ᱟᱸᱡᱚᱢᱚᱜ ᱠᱟᱱᱟ ᱛᱚ ᱟᱸᱡᱚᱢᱚᱜ ᱠᱟᱱᱟ ᱛᱚ ᱵᱟᱝ
ᱴᱷᱤᱠ ᱜᱮᱭᱟ ᱟᱸᱡᱚᱢᱚᱜ ᱠᱟᱱᱟ ᱤᱧᱟᱹᱜ ᱵᱮᱥ ᱴᱷᱤᱠ ᱛᱮ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱ ᱜᱮᱭᱟ
ᱠᱤᱫᱩᱜ ᱠᱚᱫᱚ ᱦᱩᱭ ᱵᱟᱲᱟᱭᱮᱱᱟ ᱥᱮ ᱪᱮᱫ
ᱦᱮᱸ ᱟᱹᱣᱨᱤ ᱦᱩᱭᱩᱜᱼᱟ ᱤᱥᱤᱱ ᱵᱟᱥᱟᱝ ᱪᱚᱸᱫᱟ ᱦᱩᱭᱩ ᱟᱠᱟᱱᱟ
ᱚ
ᱦᱸ ᱛᱟᱦᱞᱮ ᱟᱯᱮᱭᱟᱜ ᱫᱚ ᱛᱤᱱᱟᱹᱜ ᱥᱟᱺᱜᱤᱧ ᱛᱟᱞᱮ ᱤᱥᱤᱱ ᱵᱟᱥᱟᱝ ᱠᱚᱡ
ᱦᱳᱭ ᱤᱥᱤᱱ ᱵᱟᱥᱟᱝ ᱠᱚᱫᱚ ᱦᱩᱭ ᱟᱠᱟᱱᱟ ᱟᱨ ᱠᱤᱫᱩᱵ ᱦᱚᱲ ᱫᱚᱠᱚ ᱠᱤᱫᱩᱵᱚᱜ ᱠᱟᱱᱟ ᱟᱨ ᱟᱹᱣᱨᱤ ᱦᱚᱲ ᱫᱚ ᱟᱹᱣᱨᱤᱦᱟᱜ
ᱟᱪᱪᱷᱟ
ᱦᱮᱸ ᱡᱚᱢ ᱠᱚᱫᱚᱞᱮ ᱡᱚᱢ ᱞᱟᱦᱟᱭᱮᱜᱼᱟ᱾
ᱚ
ᱟᱹᱛᱩ ᱠᱚᱨᱮ ᱫᱩᱠᱩ ᱡᱚᱢ ᱜᱚᱞ ᱛᱮᱦᱮᱸᱱ ᱜᱮᱭᱟ ᱥᱮ᱾
ᱦᱮᱸ ᱦᱳᱭ᱾
ᱟᱨ ᱡᱟᱦᱟᱸᱭ ᱠᱚᱫᱚ ᱫᱮᱨᱤ ᱛᱮᱦᱚᱸ ᱠᱚ ᱡᱚᱢ ᱜᱮᱭᱟ᱾
ᱦᱮᱸ ᱦᱮᱸ᱾
ᱦᱳᱭ᱾ ᱛᱚᱵᱮ ᱪᱤᱫ ᱠᱚ ᱪᱮᱠᱟ ᱵᱟᱲᱟᱭ ᱦᱩᱭᱩᱜ ᱠᱟᱱᱟ ᱱᱤᱛᱚᱜ ᱫᱚ ᱠᱟᱹᱢᱤ ᱠᱚ ᱛᱤᱱᱟᱹᱜ ᱥᱟᱹᱜᱤᱧ ᱦᱩᱭᱱᱟ ᱪᱟᱥᱵᱟᱥ ᱠᱚᱨᱮᱱᱟᱜ?
ᱪᱟᱥᱵᱟᱥ ᱠᱚᱨᱮᱱᱟᱜ ᱛᱤᱦᱤᱧ ᱜᱤ ᱡᱟᱜᱤ ᱛᱷᱚᱲᱟᱭ ᱫᱟᱜ ᱠᱮᱫᱟ ᱜᱟᱯᱟ ᱫᱚ ᱪᱟᱞᱟᱜ ᱦᱩᱭᱩᱜᱼᱟ ᱢᱟᱴ ᱠᱷᱮᱛ ᱥᱮᱫ ᱦᱟᱸᱜ᱾ ᱵᱟᱹᱭᱦᱟᱹᱲ ᱥᱮᱫ ᱟᱫᱚ ᱧᱮᱞ ᱦᱩᱭᱩᱜᱼᱟ ᱚᱠᱟᱞ ᱚᱠᱟᱞᱮᱠᱟ ᱦᱩᱭ ᱠᱟᱱᱟ ᱞᱚᱥᱚᱫ ᱜᱟᱱᱚᱜ ᱟᱥᱮ ᱵᱟᱝ ᱟᱫᱚ
ᱚ ᱟᱯᱷᱚᱨ ᱠᱚᱫᱚ ᱦᱟᱨᱟᱭᱮᱱ ᱛᱟᱯᱮᱭᱟ?
ᱦᱮᱸ ᱦᱟᱨᱟ ᱟᱠᱟᱱ ᱜᱮᱭᱟ ᱟᱯᱚᱨ ᱠᱚ ᱫᱚ
ᱚ ᱛᱚᱵᱮ ᱫᱚ ᱵᱮᱥ ᱜᱮ ᱫᱟᱜ ᱮᱫᱟ ᱟᱯᱮᱥᱮᱱ ᱫᱚ
ᱦᱮᱸ ᱵᱮᱥ ᱠᱚᱛᱮ ᱫᱟᱜ ᱮ ᱟᱫᱚ ᱛᱷᱚᱲᱟ ᱥᱟᱵᱢᱟᱨᱥᱟᱞ ᱠᱚᱦ ᱢᱮᱱᱟᱜ ᱟᱠᱟᱫᱟ ᱛᱟᱯᱚᱨ ᱠᱮᱱᱮᱞ ᱠᱚ ᱦᱚᱸ ᱜᱟᱰᱟ
ᱦᱳᱭ ᱚᱱᱟᱛᱮ ᱦᱳᱭ ᱚᱱᱟᱛᱮ ᱵᱮᱥ ᱴᱷᱤᱠ ᱛᱮ ᱦᱩᱭᱩᱜ ᱠᱟᱱᱟ᱾
ᱦᱮᱸ ᱦᱳᱭ᱾
ᱟᱞᱮ ᱥᱮᱱ ᱫᱚ ᱮᱠᱷᱚᱱ ᱟᱹᱣᱨᱤᱭᱟᱜᱼᱟ ᱱᱤᱛᱚᱜ ᱦᱚᱸ ᱟᱯᱷᱚᱨ ᱠᱚ ᱮᱨ ᱛᱤᱜᱤ ᱢᱮᱱᱟᱜ ᱠᱚᱣᱟ ᱟᱨ ᱡᱟᱦᱟᱸᱭ ᱡᱟᱦᱟᱸᱭᱟᱜ ᱫᱚ ᱦᱩᱭ ᱵᱟᱲᱟᱭᱮᱱᱟ ᱦᱟᱜ ᱠᱟᱹᱴᱤᱡ ᱢᱟᱪᱟ ᱜᱮ ᱢᱤᱱᱟᱜᱼᱟ᱾
ᱚ᱾
ᱟᱫᱚ ᱱᱤᱛᱚᱜ ᱫᱚ ᱦᱟᱸᱜ ᱨᱚᱦᱚᱭ ᱫᱚ ᱵᱟᱝ ᱜᱟᱱᱚᱜ ᱠᱟᱱᱟ ᱪᱮᱫᱟᱜ ᱥᱮ ᱚᱱᱠᱟ ᱜᱮ ᱦᱟᱸᱜ ᱰᱷᱮᱨ ᱜᱤ ᱫᱟᱜ ᱵᱟᱭ ᱡᱟᱹᱲᱤᱭ ᱠᱟᱜᱼᱟ᱾ ᱛᱤᱦᱤᱧᱮ ᱫᱟᱜ ᱞᱮᱫᱼᱟ ᱱᱟᱥᱮᱱᱟᱜ ᱚᱱᱟ ᱢᱟᱛᱚ ᱦᱟᱣᱮᱜ ᱪᱟᱵᱟᱭᱮᱱᱟ ᱚᱛ᱾
ᱦᱟᱣᱮᱫ ᱪᱟᱵᱟᱭᱮᱱᱟ ᱦᱳᱭ᱾
ᱦᱳᱭ ᱟᱨ ᱩᱝᱠᱟ ᱠᱷᱮᱛ ᱠᱚ ᱯᱮᱨᱮᱡᱚᱜ ᱞᱮᱠᱟ ᱮᱱᱛᱮᱜ ᱮ ᱫᱟᱜ ᱟᱵᱚᱱᱟ ᱛᱚᱵᱮ ᱥᱮ᱾
ᱦᱮᱸ ᱦᱮᱸ᱾
ᱟᱨ ᱱᱤᱛ ᱛᱮᱢᱟ ᱟᱹᱰᱤ ᱡᱳᱨᱥᱳᱨ ᱛᱮᱵᱚᱱ ᱨᱚᱦᱚᱭᱮᱫ ᱠᱟᱱ ᱛᱟᱦᱮᱸᱱᱟ ᱵᱟᱹᱫᱽ ᱠᱩ ᱩᱱ ᱵᱟᱹᱭᱦᱟᱹᱲ ᱠᱚᱛᱮ ᱵᱚᱱ ᱯᱷᱮᱰᱚᱜ ᱠᱟᱱ ᱛᱟᱦᱮᱱᱟ ᱦᱮᱸ ᱥᱮ᱾
ᱯᱷᱮᱰᱚᱜ ᱠᱟᱱ ᱛᱟᱦᱮᱱᱟ ᱵᱚᱱ᱾
ᱦᱩᱸ, ᱟᱨ ᱦᱩᱞ ᱢᱟᱦᱟ ᱠᱚ ᱪᱮᱫ ᱞᱮᱠᱟ ᱯᱮ ᱢᱟᱱᱟᱣ ᱠᱮᱫᱼᱟ?
ᱦᱮᱸ ᱱᱟᱯᱟᱭ ᱵᱟᱲᱟᱭ ᱜᱮ ᱢᱟᱱᱟᱣ ᱵᱟᱛᱟᱣ ᱦᱩᱭᱱᱟ ᱟᱨ ᱤᱧ ᱢᱮᱱᱮᱫ ᱠᱟᱱ ᱛᱟᱦᱮᱱᱟ ᱛᱟᱦᱚᱞᱮ ᱵᱟᱹᱫᱽ ᱨᱮᱫᱚ ᱠᱟᱴᱠᱚᱢ ᱠᱩᱡ ᱫᱚ ᱦᱟᱹᱠᱩ ᱠᱩᱡ ᱫᱚ ᱡᱚᱢ ᱵᱟᱲᱟ ᱦᱩᱭ ᱠᱟᱱᱟ ᱥᱮ ᱵᱟᱝ ᱵᱟᱹᱫᱽ ᱠᱚᱨᱮᱱ?
ᱵᱟᱹᱫᱽ ᱠᱚᱨᱮ ᱢᱟ ᱵᱟᱝ ᱜᱮ ᱠᱚ ᱧᱟᱢᱚᱜᱼᱟ ᱟᱞᱮᱥᱮᱫ ᱢᱟ ᱵᱟᱹᱫᱽ ᱢᱟᱠᱚ ᱢᱮᱛᱟᱜᱼᱟ ᱚᱱᱟ ᱪᱮᱛᱟᱱ ᱪᱮᱛᱟᱱ ᱠᱷᱮᱛ᱾ ᱟᱞᱮ ᱥᱮᱱ ᱢᱟ ᱡᱟᱦᱟᱸ ᱦᱟᱸᱜ ᱵᱟᱲᱜᱮ ᱠᱷᱚᱱ ᱮᱦᱚᱵᱚᱜ ᱠᱟᱱ ᱛᱟᱵᱚᱱᱟ ᱵᱟᱲᱜᱮ ᱞᱟᱛᱟᱨ ᱠᱷᱚᱱ᱾
ᱦᱮᱸ᱾
ᱟᱨ ᱡᱟᱦᱟᱸ ᱜᱩ ᱫᱟᱜ ᱠᱚᱫᱚ ᱱᱟᱦᱟᱜ ᱩᱱᱟᱹᱜ ᱫᱚ ᱵᱟᱝ ᱛᱤᱸᱜᱩᱱᱟ ᱱᱚᱜᱼᱚᱭ ᱯᱩᱭᱞᱩ ᱫᱟᱣ ᱫᱟᱜ ᱡᱟᱹᱲᱤ ᱠᱩᱨᱤᱜᱤ ᱟᱹᱰᱤ ᱡᱳᱨ ᱡᱟᱦᱟᱸᱴᱟᱜ ᱫᱟᱜ ᱮ ᱡᱟᱹᱲᱤᱭ ᱟᱵᱚᱱ ᱠᱟᱱᱟ᱾
ᱦᱮᱸ᱾
ᱚᱱᱟ ᱠᱚ ᱨᱮᱜᱮ ᱱᱟᱦᱟᱜ ᱦᱩᱭᱩᱜ ᱠᱟᱱᱟ ᱪᱟᱥᱵᱟᱥ ᱢᱟ ᱟᱨ ᱡᱩᱫᱤ ᱫᱟᱜ ᱡᱩᱫᱤ ᱴᱟᱱ ᱧᱚᱜ ᱠᱮᱫᱟ ᱡᱩᱫᱤ ᱫᱟᱜ ᱡᱟᱹᱲᱤ ᱵᱮᱥ ᱴᱷᱤᱠ ᱛᱮ ᱵᱟᱝ ᱦᱩᱭ ᱞᱮᱱᱟ ᱮᱱᱠᱷᱟᱱ ᱫᱚ ᱦᱟᱸᱜ ᱵᱟᱹᱫ ᱠᱚ ᱱᱟᱦᱟᱜ ᱵᱟᱹᱲᱛᱤ ᱜᱮ ᱛᱟᱦᱮᱱ ᱠᱟᱱ ᱛᱟᱵᱚᱱᱟ ᱱᱟᱦᱟᱜ ᱵᱟᱝ ᱪᱟᱥᱚᱜᱚᱜ ᱠᱟᱱᱟ᱾
ᱦᱮᱸ᱾
ᱟᱫᱚ ᱵᱟᱹᱭᱦᱟᱹᱲ ᱠᱚᱨᱮ ᱜᱮ ᱱᱟᱦᱟᱜ ᱠᱟᱴᱠᱚᱢ ᱦᱟᱹᱠᱩ ᱠᱚᱫᱚ ᱠᱚ ᱧᱟᱢᱚᱜᱼᱟ᱾
ᱚ᱾
ᱵᱟᱹᱫᱽ ᱠᱚᱨᱮ ᱫᱚ ᱵᱟᱝ᱾
ᱦᱳᱭ᱾
ᱟᱯᱮ ᱫᱚ ᱪᱮᱫ ᱠᱩ ᱦᱩᱲᱩ ᱠᱚᱯᱮ ᱨᱚᱦᱚᱭ ᱛᱮ?
ᱟᱨ ᱱᱮᱛᱟᱨ ᱱᱚᱛᱮ ᱫᱚ ᱢᱤᱫᱴᱮᱱ ᱦᱩᱲᱩ ᱠᱚ ᱨᱚᱦᱚᱭ ᱜᱮ ᱛᱮ ᱚᱱᱮ ᱥᱚᱱᱱᱚ ᱦᱩᱲᱩ᱾
ᱚ ᱥᱚᱨᱱᱚ ᱢᱚᱛᱚ ᱠᱤ?
ᱦᱮᱸ ᱥᱚᱨᱱᱚ ᱢᱚᱛᱚ ᱜᱮ
ᱟᱨ ᱡᱟᱦᱟᱸ ᱵᱟᱹᱭᱦᱟᱹᱲ ᱠᱚ ᱢᱮᱛᱟᱜ ᱠᱟᱱᱟ ᱚᱱᱟ ᱠᱚᱫᱚ ᱵᱟᱝ
ᱵᱟᱝ ᱵᱟᱹᱭᱦᱟᱹᱲ ᱨᱮᱫᱚ ᱵᱟᱠᱚ ᱤᱭᱟᱹ ᱠᱟᱱᱟ ᱠᱷᱮᱛ ᱨᱮᱜᱮ ᱠᱚ ᱱᱚᱛᱮ ᱫᱚ ᱠᱚ ᱪᱟᱥ ᱜᱮᱭᱟ
ᱦᱳᱭ ᱦᱳᱭ ᱟᱞᱮ ᱫᱚ ᱱᱚᱛᱮ ᱫᱚ ᱡᱟᱦᱟᱸ ᱵᱟᱹᱭᱦᱟᱹᱲ ᱦᱩᱲᱩ ᱠᱚ ᱢᱮᱛᱟᱜ ᱠᱟᱱᱟ ᱡᱮᱢᱚᱱᱤᱧ ᱞᱟᱹᱭᱟ ᱠᱤ ᱵᱟᱹᱭᱦᱟᱹᱲ ᱦᱩᱲᱩ ᱫᱚ ᱚᱱᱟ ᱛᱟᱞᱟ ᱵᱟᱹᱭᱦᱟᱹᱲ ᱥᱮᱱ ᱨᱮᱱᱟᱜ ᱵᱚᱱ ᱨᱚᱦᱚᱭᱟ ᱡᱟᱦᱟᱸ ᱡᱟᱹᱥᱛᱤ ᱜᱮ ᱫᱟᱜ ᱠᱚ ᱛᱟᱦᱮᱱ ᱛᱟᱵᱚᱱᱟ ᱥᱮ
ᱦᱳᱭ
ᱦᱳᱭ ᱟᱫᱚ ᱚᱱᱟ ᱫᱚ ᱵᱩᱥᱩᱵ ᱠᱚ ᱱᱟᱦᱟᱜ ᱡᱷᱟᱹᱞ ᱡᱷᱟᱹᱞ ᱦᱩᱭᱩᱜᱼᱟ ᱡᱮᱢᱚᱱ ᱡᱟᱦᱟᱸᱭᱟᱜ ᱱᱮᱛᱟᱨ ᱵᱩᱥᱩᱵ ᱚᱲᱟᱜ ᱵᱩᱥᱩᱵᱯ ᱠᱚ ᱫᱚ ᱟᱹᱰᱤ ᱠᱚᱢ ᱜᱮ ᱧᱮᱞ ᱧᱟᱢᱚᱜ ᱠᱟᱱᱟ ᱟᱫᱚ ᱵᱩᱥᱩᱵ ᱵᱩᱥᱩᱵ ᱚᱲᱟᱜ ᱫᱟᱵ ᱠᱚᱫᱚ ᱟᱹᱰᱤᱜᱮ ᱜᱟᱱᱚᱜᱼᱟ ᱚᱱᱟ ᱛᱮᱫᱚ ᱡᱷᱟᱹᱞ ᱵᱩᱥᱩᱵ ᱟᱨ ᱨᱟᱵᱟᱝ ᱫᱤᱱ ᱠᱚ ᱡᱮᱢᱚᱱ ᱨᱮᱭᱟᱲ ᱫᱤᱱ ᱠᱚ ᱟᱞᱮᱥᱮᱱ ᱚᱛ ᱠᱚᱨᱮ ᱦᱚᱸᱠᱚ ᱜᱤᱛᱤᱡ ᱛᱟᱦᱮᱱᱟ ᱥᱮ ᱚᱛ ᱚᱛ ᱨᱮᱫᱚ ᱠᱚ ᱢᱮᱱᱟ ᱞᱚᱞᱚ ᱧᱚᱜ ᱵᱩᱡᱷᱟᱹᱜᱼᱟ ᱵᱩᱥᱩᱜ ᱨᱮ᱾
ᱦᱮᱸ᱾
ᱦᱳᱭ ᱟᱨ ᱛᱚᱠᱷᱚᱱ ᱚᱱᱟ ᱫᱚ ᱟᱹᱰᱤ ᱵᱮᱥ ᱜᱤ ᱠᱟᱹᱢᱤᱭ ᱮᱢᱟ ᱟᱨ ᱵᱚᱞᱮ ᱠᱚ ᱢᱮᱱᱟ ᱵᱟᱹᱭᱦᱟᱹᱲ ᱪᱟᱣᱞᱮ ᱫᱚ ᱫᱟᱠᱟ ᱠᱚ ᱮᱠᱫᱚᱢ ᱟᱲᱟᱜ ᱩᱛᱩ ᱠᱚ ᱥᱟᱶᱛᱮ ᱛᱮ ᱟᱹᱰᱤ ᱥᱤᱵᱤᱞᱟ
ᱟᱹᱰᱤ ᱥᱤᱵᱤᱞ ᱦᱳᱭ
ᱦᱳᱭ ᱟᱫᱚ ᱟᱹᱰᱤ ᱠᱚᱢ ᱜᱮᱠᱚ ᱪᱟᱥᱮᱫ ᱠᱟᱱᱟ ᱱᱮᱛᱟᱨ ᱢᱟ ᱵᱟᱹᱭᱦᱟᱹᱲ ᱠᱚᱢᱟ ᱵᱟᱹᱭ ᱵᱟᱹᱭᱛᱮ ᱟᱫ ᱪᱟᱵᱟᱜ ᱠᱟᱱᱟ ᱱᱚᱜᱼᱚᱭ ᱱᱟᱣᱟ ᱱᱟᱣᱟ ᱦᱩᱲᱩ ᱠᱚᱜᱮ ᱦᱤᱡᱩᱜ ᱠᱟᱱᱟ ᱠᱟᱱᱛᱮ ᱱᱮᱛᱟᱨ ᱢᱟ ᱯᱟᱮᱠᱮᱴ ᱦᱩᱲᱩ ᱠᱚᱵᱚᱱ ᱦᱟᱛᱟᱣᱮᱫ ᱠᱟᱱᱟ ᱥᱮ
ᱦᱮᱸ ᱟᱨ ᱱᱮᱛᱟᱨ ᱫᱚ ᱵᱮᱥᱤᱨ ᱵᱷᱟᱜ ᱱᱮᱛᱟᱨ ᱫᱚ ᱪᱟᱥ ᱦᱚ ᱦᱚᱲ ᱵᱟᱠᱚ ᱪᱟᱥ ᱮᱫᱟ ᱠᱤᱨᱤᱧ ᱪᱟᱣᱞᱤ ᱜᱮ ᱡᱚᱢ ᱵᱷᱚᱨᱥᱟ
ᱦᱳᱭ ᱦᱳᱭ ᱠᱤᱨᱤᱧ ᱪᱟᱣᱞᱮ ᱡᱚᱢ ᱵᱷᱚᱨᱥᱟ ᱟᱨ ᱱᱚᱣᱟ ᱤᱭᱟᱹᱛᱮ ᱵᱟᱵᱚᱱ ᱡᱚᱢᱮᱫ ᱠᱟᱱᱟ ᱪᱟᱥ ᱠᱟᱛᱮᱜ ᱦᱚᱸ ᱪᱮᱫᱟᱜ ᱥᱮ ᱠᱷᱟᱹᱨᱟᱹᱭ ᱠᱚ ᱱᱟᱦᱟᱜ ᱱᱤᱡᱮᱛᱮ ᱡᱚᱫᱤ ᱥᱟᱯᱷᱟ ᱥᱟᱹᱯᱷᱤ ᱵᱟᱝ ᱦᱩᱭᱩᱜ ᱠᱟᱱ ᱠᱷᱟᱡ ᱠᱟᱹᱢᱤ ᱠᱚᱵᱚᱱ ᱫᱷᱩᱨᱟᱹᱣᱮᱫ ᱠᱚᱣᱟ ᱟᱫᱚ ᱠᱷᱟᱹᱨᱟᱹᱭ ᱠᱚᱜᱮ ᱢᱚᱸᱡᱽ ᱛᱮ ᱥᱟᱯᱷᱟ ᱥᱟᱹᱯᱷᱤ ᱵᱟᱝ ᱦᱩᱭ ᱞᱮᱱᱠᱷᱟᱱ ᱦᱟᱸᱜ ᱦᱩᱲᱩ ᱠᱚᱨᱮ ᱫᱷᱤᱨᱤ ᱠᱚ ᱧᱟᱢᱚᱜ ᱠᱟᱱᱟ ᱦᱳᱭ ᱥᱮ
ᱦᱳᱭ ᱦᱮᱸ
ᱟᱫᱚ ᱫᱷᱤᱨᱤ ᱠᱚᱵᱚᱱ ᱧᱟᱢᱮᱫ ᱠᱟᱱ ᱠᱷᱟᱡ ᱦᱟᱸᱜ ᱛᱤᱠᱤ ᱪᱚᱸᱫᱟ ᱠᱚᱨᱮ ᱦᱚᱸ ᱚᱱᱟ ᱫᱷᱤᱨᱤ ᱫᱚ ᱦᱟᱸᱜ ᱵᱟᱭ ᱵᱟᱪᱷᱟᱜ ᱠᱟᱱᱟ ᱛᱟᱦᱮᱱ ᱠᱟᱱ ᱜᱮᱭᱟ ᱟᱫᱚ ᱡᱚᱢ ᱨᱮ ᱦᱟᱜ ᱠᱚᱥᱴᱚ ᱜᱮᱵᱚᱱ ᱟᱹᱭᱠᱟᱹᱣᱟ ᱫᱷᱤᱨᱤ ᱠᱚ ᱧᱟᱢᱚᱜ ᱠᱷᱟᱱ ᱟᱫᱚ ᱚᱱᱮ ᱚᱱᱟ ᱤᱭᱟᱹ ᱛᱮ ᱟᱭᱢᱟ ᱞᱮᱠᱟ ᱱᱮᱛᱟᱨ ᱫᱚ ᱪᱟᱥ ᱠᱟᱛᱮᱫ ᱦᱚᱸ ᱚᱱᱟ ᱵᱚᱱ ᱟᱠᱷᱨᱤᱧᱮᱫ ᱠᱟᱱᱟ ᱟᱨ ᱪᱟᱣᱞᱮ ᱵᱚᱱ ᱠᱤᱨᱤᱧᱮᱫ ᱠᱟᱱᱟ ᱠᱟᱱᱟ
ᱦᱳᱭ
ᱟᱨ ᱛᱤᱠᱤ ᱪᱚᱸᱫᱟ ᱨᱮ ᱵᱟᱝ ᱫᱚ ᱵᱟᱵᱚᱱ ᱡᱩᱛ ᱦᱚᱪᱚᱭ ᱮᱫ ᱠᱟᱱ ᱪᱚ ᱪᱮᱫ ᱪᱚ ᱵᱚᱞᱮ ᱫᱟᱠᱟ ᱠᱚ ᱱᱚᱜᱼᱚᱭ ᱦᱟᱸᱜ ᱜᱚᱨᱚᱢ ᱫᱤᱱ ᱫᱚ ᱫᱟᱠᱟ ᱠᱚ ᱢᱤᱫ ᱜᱷᱟᱹᱲᱤ ᱛᱮ ᱵᱟᱹᱲᱤᱡ ᱜᱚᱫᱚᱜ ᱠᱟᱱᱟ ᱛᱟᱨᱟᱥᱤᱧ ᱚᱠᱛᱮ ᱛᱮᱜᱮ ᱦᱮᱸᱥᱮ ᱟᱨᱵᱚᱱ ᱞᱟᱹᱭ ᱠᱮᱭᱟ ᱠᱤ ᱠᱷᱟᱫ ᱠᱚ ᱜᱩᱨᱤᱡ ᱠᱚ ᱡᱟᱹᱱᱤᱡ ᱚᱱᱠᱟ ᱵᱟᱝᱵᱚᱱ ᱞᱟᱜᱟᱣᱮᱫ ᱠᱟᱱ ᱪᱚ ᱪᱮᱫ ᱪᱚ
ᱻ
ᱚᱱᱟ ᱤᱭᱟᱹ ᱥᱟᱦᱟᱨ ᱵᱚᱱ ᱞᱟᱜᱟᱣᱮᱫ ᱠᱟᱱᱟ ᱛᱚ ᱚᱱᱟ ᱵᱤᱥᱚᱠᱛᱚ ᱡᱤᱱᱤᱥ ᱚᱱᱟ ᱦᱮᱸ ᱚᱱᱮ ᱚᱱᱟ ᱛᱮᱦᱚᱸ ᱪᱟᱣᱞᱮ ᱠᱚ ᱛᱤᱠᱤ ᱠᱚᱨᱮ ᱵᱚᱱ ᱡᱩᱛ ᱦᱚᱪᱚᱭᱮᱫ ᱠᱟᱱ ᱨᱮᱦᱚᱸ ᱚᱱᱟ ᱡᱤᱱᱤᱥᱛᱮ ᱯᱟᱥᱮᱡ ᱵᱟᱹᱲᱤᱡᱚᱜ ᱠᱟᱱ ᱛᱟᱵᱚᱱᱟ ᱫᱟᱠᱟ ᱠᱚ
ᱦᱳᱭ
ᱟᱨ ᱥᱮᱫᱟᱭ ᱪᱟᱣᱞᱮ ᱫᱚᱠᱚ ᱢᱮᱱᱟ ᱱᱚᱜ ᱚᱭ ᱥᱮᱛᱟᱜ ᱨᱮ ᱫᱟᱠᱟ ᱠᱟᱛᱮᱜ ᱠᱤᱫᱩᱵ ᱵᱮᱞᱟ ᱦᱟᱹᱵᱤᱡ ᱛᱟᱦᱮᱱ ᱨᱮᱦᱚᱸ ᱵᱚᱞᱮ ᱵᱟᱝ ᱵᱟᱹᱲᱤᱡᱚᱜᱼᱟ
ᱵᱟᱝ ᱵᱟᱹᱲᱤᱡᱚᱜᱼᱟ
ᱦᱳᱭ ᱡᱚᱢ ᱠᱚᱨᱮ ᱦᱚᱸ ᱢᱚᱡᱽ ᱜᱮ ᱟᱫᱚ ᱱᱤᱛᱚᱜ ᱢᱟ ᱫᱤᱱ ᱫᱤᱱ ᱛᱮ ᱟᱭᱢᱟ ᱡᱤᱱᱤᱥ ᱜᱮ ᱵᱚᱫᱚᱞ ᱪᱟᱞᱟᱜ ᱠᱟᱱᱟ ᱡᱮᱢᱚᱱ ᱵᱚᱱ ᱞᱟᱹᱭᱟ ᱠᱷᱟᱹᱨᱟᱹᱭ ᱢᱚᱡᱽ ᱛᱮ ᱵᱟᱵᱚᱱ ᱥᱟᱯᱷᱟ ᱞᱮᱠᱷᱟᱡ ᱫᱷᱤᱨᱤ ᱜᱤᱛᱤᱞ ᱦᱩᱭᱩᱜ-ᱟ ᱟᱨ ᱨᱚᱦᱚᱭ ᱥᱳᱢᱚᱭ ᱨᱮᱦᱚ ᱢᱚᱡᱽᱛᱮ ᱜᱩᱨᱤᱡ ᱠᱚ ᱢᱟᱨᱮ ᱜᱩᱨᱤᱡ ᱠᱚ ᱵᱟᱵᱚᱱ ᱪᱟᱞᱟᱣ ᱞᱮᱠᱷᱟᱡ ᱠᱷᱟᱫ ᱵᱷᱚᱨᱥᱟ ᱵᱚᱱ ᱪᱟᱥ ᱞᱮᱠᱷᱟᱡ ᱚᱱᱟ ᱛᱮᱦᱚᱸ ᱱᱚᱜ ᱚ ᱱᱚᱝᱠᱟ ᱪᱟᱣᱞᱮ ᱠᱚ ᱢᱚᱡᱽ ᱛᱮ ᱵᱟᱝ ᱦᱩᱭᱩᱜ ᱠᱟᱱ ᱛᱟᱵᱚᱱᱟ
ᱦᱳᱭ
ᱟᱫᱚ ᱚᱱᱟ ᱚᱱᱮ ᱚᱱᱠᱟ ᱞᱮᱠᱟᱛᱮ ᱟᱭᱢᱟ ᱞᱮᱠᱟᱛᱮ ᱱᱤᱛᱚᱜ ᱫᱚ ᱠᱤᱨᱤᱧ ᱪᱟᱣᱞᱮ ᱜᱮ ᱵᱮᱥ ᱵᱩᱡᱷᱟᱹᱜ ᱠᱟᱱᱟ ᱡᱚᱢ ᱧᱩ ᱠᱚᱨᱮ ᱦᱮᱸᱥᱮ
ᱦᱮᱸᱻ ᱱᱮᱛᱟᱨ ᱦᱚᱸ ᱠᱤᱨᱤᱧ ᱪᱟᱣᱞᱤ ᱠᱚᱦᱚ ᱚᱱᱮ ᱯᱞᱟᱥᱴᱤᱠ ᱠᱚ ᱪᱟᱣᱞᱤ ᱠᱚᱠᱚ ᱞᱟᱜᱟᱣ ᱟᱠᱟᱱᱟ ᱟᱨᱚ ᱚᱱᱟᱢᱟ ᱵᱤᱥᱟᱠᱛᱚ ᱠᱟᱱᱟ
ᱦᱳᱭ ᱚᱱᱟ ᱦᱟᱸᱜ ᱚᱱᱟ ᱱᱟᱦᱟᱜ ᱟᱛᱳ ᱠᱚᱨᱮ ᱫᱚ ᱦᱟᱸᱜ ᱵᱟᱵᱚᱱ ᱵᱩᱡᱽ ᱫᱟᱲᱮᱭᱟᱜ ᱠᱟᱱᱟ ᱦᱮᱸ ᱥᱮ ᱵᱟᱝ
ᱚᱱᱟ ᱫᱚ ᱡᱟᱦᱟᱭ ᱦᱟᱜ ᱠᱚ ᱱᱚᱣᱟ ᱵᱟᱡᱟᱨ ᱥᱚᱦᱚᱨ ᱠᱚᱨᱮᱱ ᱦᱚᱲ ᱜᱮ ᱡᱟᱹᱥᱛᱤ ᱫᱚᱵᱚᱱ ᱵᱩᱡᱮᱫ ᱠᱚᱣᱟ ᱡᱮᱢᱚᱱ ᱦᱩᱭᱱᱟ ᱟᱹᱰᱤ ᱵᱮᱥ ᱵᱤᱱ ᱞᱟᱹᱭ ᱠᱮᱫ-ᱟ ᱤᱭᱟᱹ ᱱᱚᱣᱟ ᱯᱞᱟᱥᱴᱤᱠ ᱪᱟᱣᱞᱮ
ᱦᱳᱭ
ᱟᱨ ᱦᱩᱭᱱᱟ ᱢᱤᱫᱴᱮᱡ ᱚᱱᱟ ᱵᱤᱞᱤ ᱥᱤᱢ ᱵᱤᱞᱤ
ᱦᱮᱸ
ᱚᱱᱟ ᱦᱚᱸ ᱮᱠᱫᱚᱢ ᱰᱩᱵᱽᱞᱤᱠᱮᱴ ᱢᱟᱪᱷᱟ ᱛᱮ ᱠᱚ ᱩᱰᱩᱠ ᱠᱟᱫᱟ ᱵᱟᱵᱚᱱ ᱵᱩᱡ ᱫᱟᱲᱮᱭᱟᱜ ᱠᱟᱱᱟ
ᱦᱳᱭ
ᱟᱫᱚ ᱡᱚᱢ ᱨᱮᱫᱚ ᱦᱟᱜ ᱵᱟᱯᱷᱟᱣ ᱠᱟᱛᱮᱫ ᱫᱚ ᱦᱟᱜ ᱚᱱᱟ ᱫᱚ ᱛᱷᱚᱲᱟ ᱨᱟᱵᱚᱴ ᱫᱷᱟᱨᱟ ᱟᱹᱭᱠᱟᱹᱜ-ᱟ
ᱨᱟᱵᱚᱲ ᱫᱷᱟᱨᱟ ᱜᱮ ᱟᱹᱭᱠᱟᱹᱜ ᱠᱟᱱᱟ ᱟᱫᱚ ᱟᱵᱚᱣᱟᱜ ᱥᱚᱨᱤᱨ ᱜᱮ ᱠᱷᱚᱛᱤ ᱠᱚᱨᱚᱜ-ᱟ ᱚᱱᱟ ᱠᱚ ᱵᱟᱹᱲᱤᱡᱚᱜ ᱛᱟᱵᱚᱱᱟ ᱦᱚᱲᱢᱚ ᱠᱚ
ᱦᱚᱲᱢᱚ ᱢᱟ ᱵᱟᱹᱲᱤᱡᱚᱜ ᱠᱟᱱ ᱜᱮᱭᱟ ᱚᱱᱟ ᱥᱟᱶ ᱥᱟᱶᱛᱮ ᱟᱡᱟᱨ ᱠᱚᱦᱚ ᱡᱟᱨᱣᱟᱵᱚᱱ ᱠᱟᱱᱟ ᱦᱚᱲᱢᱚ ᱨᱮ
ᱦᱮᱸ
ᱟᱨ ᱠᱟᱛᱷᱟ ᱫᱚ ᱦᱩᱭᱩᱜ ᱠᱟᱱᱟ ᱡᱮ ᱠᱤᱨᱤᱧ ᱠᱟᱛᱮᱜ ᱵᱚᱱ ᱡᱚᱢᱮᱫ ᱠᱟᱱᱟ ᱥᱮ ᱱᱮᱛᱟᱨ ᱢᱟ ᱥᱤᱢ ᱠᱚᱦᱚ ᱟᱭᱢᱟ ᱠᱚᱢ ᱚᱲᱟᱜ ᱨᱮᱜᱮᱵᱚᱱ ᱟᱹᱥᱩᱞᱮᱫ ᱠᱚᱣᱟ
ᱦᱳᱭ
ᱟᱫᱚ ᱚᱱᱟ ᱫᱚ ᱵᱟᱝ ᱴᱷᱤᱠᱟᱹᱜ ᱠᱟᱱᱟ ᱱᱚᱣᱟ ᱞᱮᱠᱟᱛᱮ ᱪᱮᱫᱟᱜ ᱥᱮ ᱚᱱᱟ ᱡᱟᱸᱦᱟ ᱴᱟᱜ ᱵᱤᱞᱤ ᱠᱟᱱᱟ ᱱᱟᱸᱦᱟᱸᱜ ᱤᱭᱟᱹ ᱟᱥᱚᱞ ᱵᱟᱞᱟ ᱚᱱᱟᱨᱮ ᱦᱟᱸᱜ ᱠᱚ ᱢᱤᱥᱟᱭ-ᱫᱟ
ᱦᱮᱸ
ᱟᱨ ᱢᱮᱥᱟ ᱠᱟᱛᱮᱫ ᱱᱟᱦᱟᱜ ᱠᱚ ᱟᱹᱠᱷᱨᱤᱧ ᱮᱫ ᱠᱟᱱᱟ ᱟᱫᱚ ᱚᱱᱟ ᱟᱹᱭᱠᱟᱹᱣ ᱛᱮ ᱟᱭᱢᱟ ᱦᱚᱲ ᱟᱨ ᱡᱮᱢᱚᱱ ᱵᱟᱡᱟᱨ ᱨᱮᱱᱟᱜ ᱟᱭᱢᱟ ᱞᱮᱠᱟᱱ ᱯᱷᱟᱥᱴ ᱯᱷᱩᱰ ᱠᱚᱵᱚᱱ ᱡᱚᱢᱮᱜ ᱠᱟᱱᱟ ᱛᱚ ᱟᱫᱚ ᱚᱱᱟ ᱯᱷᱟᱥᱴ ᱯᱷᱩᱰ ᱨᱮ ᱟᱹᱰᱤ ᱜᱟᱱ ᱡᱤᱱᱤᱥ ᱠᱚ ᱢᱮᱥᱟᱞᱚᱜ ᱠᱟᱱᱟ ᱪᱟᱣᱢᱤᱱ ᱠᱚ ᱦᱩᱭᱱᱟ ᱮᱢᱟᱱ ᱛᱮᱭᱟᱜ ᱮᱜᱽᱨᱳᱞ ᱠᱚ ᱦᱩᱭᱱᱟ ᱟᱭᱢᱟ ᱠᱤᱪᱷᱩ ᱡᱚᱢᱟᱜ ᱚᱱᱠᱟ ᱧᱟᱢᱚᱜ-ᱟ ᱯᱷᱟᱥ ᱯᱩᱰ ᱚᱱᱟᱨᱮ ᱵᱤᱞᱤ ᱢᱮᱥᱟᱞᱚᱜ ᱠᱟᱱᱟ ᱟᱫᱚ ᱚᱱᱟ ᱫᱚ ᱟᱵᱚ ᱫᱚ ᱵᱟᱝᱵᱚᱱ ᱵᱩᱡᱽ ᱫᱟᱲᱮᱭᱟᱜ ᱠᱟᱱᱟ ᱦᱟᱜ ᱱᱚᱣᱟ ᱫᱚ ᱚᱨᱤᱡᱤᱱᱟᱞ ᱵᱟᱞᱟ ᱠᱟᱱᱟ ᱥᱮ ᱱᱟᱹᱠᱞᱤ ᱣᱟᱞᱟ ᱠᱟᱱᱟ?
ᱦᱮ ᱦᱳᱭ ᱚᱱᱟᱜᱮ ᱥᱟᱹᱨᱤ
ᱟᱫᱚ ᱚᱱᱟ ᱥᱩᱱᱩᱢ ᱡᱤᱱᱤᱥ ᱡᱟᱦᱟᱸ ᱢᱟᱨᱮ ᱥᱩᱱᱩᱢ ᱠᱩ ᱛᱟᱦᱮᱱᱚᱜ ᱠᱟᱱᱟ ᱚᱱᱟ ᱞᱟᱹᱴᱩ ᱛᱩ ᱡᱟᱦᱟ ᱠᱚ ᱤᱥᱤᱱᱟ ᱛᱟᱣᱟᱨᱮ ᱟᱫᱚ ᱚᱱᱟ ᱠᱷᱚᱛᱚ ᱟᱵᱚ ᱫᱚ ᱵᱟᱵᱚᱱ ᱦᱩᱫᱤᱥ ᱡᱚᱱᱚᱜ ᱠᱟᱱᱟ ᱩᱱᱟᱹᱜ ᱥᱚᱦᱚᱨ ᱵᱟᱡᱟᱨ ᱨᱮ ᱛᱟᱦᱮᱱ ᱦᱚᱲ ᱢᱟ ᱚᱱᱟ ᱠᱚᱢᱟ ᱟᱹᱰᱤ ᱜᱟᱱ ᱜᱮᱠᱩ ᱠᱩᱥᱤᱭᱟᱜ-ᱟ ᱥᱮ
ᱠᱩᱥᱤᱭᱟᱜ-ᱟ ᱠᱚ ᱦᱮᱸ
ᱟᱹᱰᱤ ᱜᱟᱱ ᱠᱚ ᱡᱚᱢᱟ ᱚᱱᱟ ᱦᱤᱥᱟᱹᱵ ᱛᱤᱧ ᱞᱟᱹᱭᱟ ᱟᱵᱩ ᱟᱛᱳ ᱨᱮᱱ ᱦᱚᱲ ᱜᱮᱵᱚᱱ ᱴᱷᱤᱠᱟ
ᱴᱷᱤᱠ ᱜᱮᱭᱟ ᱦᱮ
ᱦᱩᱸ ᱟᱲᱟᱜ ᱥᱟᱠᱟᱢ ᱵᱚᱱ ᱧᱟᱢ ᱫᱟ ᱥᱳᱢᱳᱭ ᱥᱳᱢᱳᱭ ᱨᱮ ᱟᱨ ᱵᱤᱥᱚᱛᱚ ᱡᱤᱱᱤᱥ ᱟᱭᱢᱟ ᱠᱚᱢ ᱡᱚᱢ ᱦᱩᱭᱩᱜ ᱠᱟᱱ ᱛᱟᱵᱚᱱᱟ ᱢᱟᱱᱮ ᱟᱯ ᱯᱚᱱᱟᱨ ᱫᱮ ᱛᱤᱱᱟᱹᱜ ᱮᱢ ᱫᱟᱜ ᱫᱟᱠᱟᱢ ᱡᱚᱢ-ᱟ ᱥᱮ ᱚᱱᱟᱜᱤ ᱦᱚᱲᱢᱚ ᱨᱮ ᱞᱟᱹᱜᱤᱫ ᱫᱚ ᱵᱮᱥ ᱠᱟᱱᱟ
ᱴᱷᱤᱠ
ᱩᱛᱩ ᱛᱮᱭᱟᱜ ᱠᱩ ᱯᱮ ᱪᱟᱥ ᱠᱮᱫᱟ? ᱥᱮ ᱟᱹᱣᱨᱤ
ᱦᱮᱸ ᱩᱛᱩ ᱛᱮᱭᱟᱜ ᱠᱩᱫᱚ ᱤᱱᱛᱚ ᱫᱚ ᱚᱱᱮ ᱯᱟᱴ ᱟᱲᱟᱜ ᱠᱳᱭ ᱯᱩᱨᱟᱹᱭ ᱟᱲᱟᱜ ᱠᱩᱭ ᱞᱟᱜᱟ ᱦᱩᱭ ᱠᱟᱱᱟ
ᱦᱳᱭ ᱚᱱᱟ ᱚᱱᱟ ᱢᱟ ᱟᱹᱰᱤ ᱵᱷᱟᱹᱜᱤ ᱟᱲᱟᱜ ᱵᱤᱱ ᱞᱟᱹᱭ ᱠᱮᱜᱼᱟ ᱯᱟᱴ ᱟᱲᱟᱜ ᱢᱟᱭᱟᱝ ᱠᱚ ᱥᱟᱜᱮᱱᱚᱜᱼᱟ ᱡᱚᱢ ᱠᱚᱨᱮ ᱦᱚᱸ ᱵᱮᱥ ᱵᱩᱡᱷᱟᱹᱜᱼᱟ
ᱛᱟᱞᱦᱮ ᱟᱵᱮᱱ ᱫᱚ ᱛᱟᱞᱦᱮ ᱰᱟᱝᱨᱟ ᱠᱟᱴᱟ ᱟᱲᱟᱜ ᱠᱚᱫᱚ ᱵᱮᱱ ᱡᱚᱢ ᱵᱟᱲᱟᱣ ᱠᱟᱫᱟ ᱥᱮ ᱵᱟᱝ?
ᱦᱳᱭ ᱡᱚᱢ ᱜᱮ ᱚᱱᱟ ᱢᱟ ᱟᱹᱰᱤ ᱨᱟᱱ ᱜᱮᱭᱟ ᱛᱚ
ᱦᱮᱸ ᱦᱮᱸ
ᱟᱫᱚ ᱟᱥᱚᱞ ᱠᱟᱛᱷᱟ ᱚᱱᱟ ᱟᱞᱮᱥᱮᱱ ᱱᱟᱦᱟᱜ ᱟᱹᱰᱤ ᱠᱚᱢ ᱧᱟᱢᱚᱜ-ᱟ ᱤᱭᱟᱹ ᱫᱤᱱ ᱫᱚ ᱱᱤᱨᱚᱱ ᱫᱤᱱ ᱫᱚ ᱱᱤᱛᱚᱜ ᱢᱟ ᱦᱟᱜ-ᱮ ᱫᱟᱜᱽ ᱛᱷᱚᱲᱟ ᱛᱷᱚᱲᱟᱭ ᱧᱟᱢ ᱠᱟᱜ ᱛᱮ ᱥᱟᱜᱮᱱᱚᱜ ᱠᱟᱱᱟ
ᱦᱩᱸ
ᱟᱫᱚ ᱚᱱᱮ ᱚᱱᱟ ᱫᱚ ᱡᱟᱱᱟᱢᱚᱜ ᱜᱮᱭᱟ ᱟᱫᱚ ᱚᱱᱟ ᱞᱟᱹᱜᱤᱜ ᱦᱚᱸ ᱥᱳᱢᱚᱭ ᱠᱟᱛᱮᱜ ᱥᱤᱫ ᱠᱟᱛᱮᱜ ᱪᱟᱞᱟᱜ ᱦᱩᱭᱩᱜᱼᱟ ᱜᱟᱰᱟ
ᱦᱮᱸ ᱜᱟᱰᱟ ᱫᱷᱟᱨᱮ ᱥᱮᱫ ᱛᱟᱯᱚ ᱵᱟᱹᱭᱦᱟᱹᱲ ᱫᱷᱟᱨᱮ ᱫᱷᱟᱨᱮ ᱛᱮ ᱛᱮᱦᱮᱱᱟ
ᱦᱳᱭ ᱵᱟᱹᱭᱦᱟᱹᱲ ᱫᱷᱟᱨᱮ ᱫᱷᱟᱨᱮ ᱛᱮ ᱚᱱᱟ ᱫᱩᱠᱩ ᱢᱮᱱᱟ ᱡᱮ ᱵᱚᱞᱮ ᱵᱮᱨᱮᱞ ᱛᱮᱦᱚᱸ ᱱᱚᱝᱠᱟ ᱠᱷᱟᱹᱞᱤ ᱨᱤᱫ ᱠᱟᱛᱮᱜ ᱪᱟᱹᱴᱱᱤ ᱞᱤᱠᱟ ᱵᱤᱱᱟᱣ ᱠᱟᱛᱮᱜ ᱥᱮ ᱵᱮᱜᱚᱨ ᱪᱟᱹᱴᱱᱤ ᱛᱮᱦᱚ ᱱᱚᱝᱠᱟ ᱫᱟᱜᱽ ᱞᱮᱠᱟ ᱧᱩ ᱜᱳᱞ ᱠᱟᱜ ᱠᱷᱟᱡ ᱟᱭᱢᱟ ᱜᱟᱱ ᱜᱮ ᱠᱟᱹᱢᱤᱭ ᱮᱢᱟ ᱡᱟᱹᱥ ᱛᱤ ᱫᱚ ᱵᱮᱨᱮᱞ ᱛᱤᱜᱮ ᱠᱟᱹᱢᱤᱭ ᱮᱢᱟ ᱟᱫᱚ ᱟᱭᱢᱟ ᱞᱮᱠᱟᱱ ᱦᱚᱲ ᱟᱭᱢᱟ ᱞᱮᱠᱟᱛᱮ ᱚᱱᱟ ᱡᱚᱢ ᱜᱟᱱᱚᱜᱼᱟ ᱡᱮᱢᱚᱱ ᱫᱟᱜ ᱨᱮ ᱦᱮᱰᱮᱜ ᱠᱟᱛᱮ ᱦᱚᱸᱵᱮᱱ ᱡᱚᱢ ᱫᱟᱲᱮᱭᱟᱜᱼᱟ ᱡᱮᱢᱚᱱ ᱫᱟᱜ ᱵᱮᱱ ᱦᱮᱰᱮᱡ ᱠᱮᱫᱟ
ᱦᱳᱭ
ᱟᱨ ᱚᱱᱟ ᱚᱱᱟ ᱫᱟᱜ ᱫᱚᱵᱮᱱ ᱧᱩ ᱠᱮᱜᱼᱟ ᱟᱨ ᱚᱱᱟ ᱥᱟᱜ ᱟᱲᱟᱜ ᱫᱚ ᱦᱟᱸᱜ ᱚᱱᱟ ᱫᱚ ᱦᱟᱸᱜ ᱥᱤᱯᱤᱜᱼᱟ ᱟᱹᱰᱤ ᱢᱚᱡᱽ
ᱦᱮᱸ
ᱟᱨ ᱚᱱᱟᱨᱮ ᱦᱟᱸᱜ ᱵᱩᱞᱩᱝ ᱥᱩᱱᱩᱢ ᱦᱟᱸᱜ ᱮᱢᱟᱱ ᱛᱮᱭᱟᱜ ᱡᱷᱟᱞ ᱠᱩᱵᱚᱱ ᱡᱚᱢ ᱠᱷᱟᱡ ᱞᱟᱜᱟᱣ ᱠᱟᱛᱮᱜ ᱦᱚᱸ ᱟᱫᱚ ᱟᱹᱞᱤᱧ ᱫᱚ ᱱᱟᱸᱦᱟᱜ ᱪᱟᱹᱴᱱᱤ ᱜᱮ ᱟᱹᱰᱤ ᱞᱤᱧ ᱠᱩᱥᱤᱭᱟᱜ ᱛᱟᱦᱮᱱᱟ ᱪᱟᱹᱴᱱᱤ ᱚᱱᱠᱟ ᱛᱤᱜᱤ ᱟᱭᱢᱟ ᱫᱟ ᱠᱟ ᱡᱚᱢᱚᱜᱚᱜᱼᱟ ᱟᱨ ᱚᱝᱠᱟ ᱨᱤᱫ ᱠᱟᱛᱮ ᱰᱷᱤᱨ ᱧᱚᱜ ᱧᱟᱢ ᱞᱮᱱᱠᱟᱡ ᱟᱹᱞᱤᱧ ᱫᱚ ᱨᱤᱫ ᱠᱟᱛᱮ ᱞᱤᱧ ᱧᱩᱭ ᱛᱮᱦᱮᱱᱟ
ᱚ ᱚᱱᱟ ᱫᱚ ᱢᱟᱭᱟᱝ ᱤᱭᱟᱹᱛᱮ ᱠᱟᱹᱢᱤᱭᱟ ᱚᱱᱛᱮ ᱦᱮᱸ
ᱴᱚᱨ ᱠᱚᱦᱚᱸ ᱚᱱᱟ ᱫᱚᱠᱚ ᱟᱹᱰᱤ ᱡᱳᱨ ᱠᱚ ᱞᱟᱹᱭᱟ ᱡᱟᱦᱟᱸᱭᱟᱜ ᱦᱚᱲᱢᱚ ᱨᱮ ᱢᱟᱭᱟᱢ ᱠᱚ ᱠᱚᱢᱚᱜᱼᱟ
ᱦᱮᱸ
ᱟᱫᱚ ᱠᱚ ᱞᱟᱹᱭᱟ ᱵᱚᱞᱮ ᱚᱱᱟ ᱟᱲᱟᱜ ᱧᱟᱢ ᱠᱟᱛᱮᱜ ᱯᱮ ᱡᱚᱢ ᱞᱮᱠᱷᱟᱡ ᱟᱹᱰᱤᱜᱤ ᱵᱮᱥᱚᱜᱼᱟ
ᱦᱩᱸ
ᱚᱱᱠᱟ ᱢᱟᱭᱟᱝ ᱥᱟᱵᱮ ᱥᱟᱜᱮᱱᱚᱜ ᱞᱮᱠᱟᱱ ᱡᱤᱱᱤᱥ ᱫᱚ ᱟᱭᱢᱟ ᱜᱟᱱ ᱜᱮ ᱢᱮᱱᱟᱜᱼᱟ ᱢᱮᱱᱠᱷᱟᱱ ᱚᱱᱟ ᱠᱚ ᱱᱮᱛᱟᱨ ᱫᱚ ᱵᱟᱝᱵᱚᱱ ᱡᱚᱢᱮᱜ ᱠᱟᱱ ᱠᱟᱱᱟ ᱡᱮᱢᱚᱱ ᱢᱟᱛᱠᱚᱢ ᱟᱛᱟ ᱠᱚ ᱞᱟᱹᱭᱟ
ᱦᱮᱸ
ᱟᱫᱚ ᱱᱮᱛᱟᱨ ᱢᱟ ᱢᱟᱛᱠᱚᱢ ᱟᱛᱟ ᱠᱩ ᱜᱤᱫᱽᱨᱟᱹ ᱠᱚᱦᱚᱸ ᱯᱟᱥᱮᱜ ᱵᱟᱠᱩ ᱧᱮᱞ ᱵᱟᱲᱟ ᱟᱠᱟᱫᱟ
ᱵᱟᱠᱩ ᱧᱮᱞ ᱵᱟᱲᱟ ᱟᱠᱟᱫᱟ, ᱟᱹᱞᱤᱧ ᱜᱮ ᱵᱟᱹᱞᱤᱧ ᱧᱮᱞ ᱟᱠᱟᱫᱟ ᱚᱱᱟ ᱫᱚ᱾
ᱦᱳᱭ ᱚᱱᱮ ᱚᱱᱠᱟ ᱞᱮᱠᱟ ᱟᱭᱢᱟ ᱞᱮᱠᱟ ᱡᱤᱱᱤᱥ ᱢᱮᱱᱟᱜᱼᱟ ᱡᱮᱢᱚᱱ ᱢᱟᱛᱠᱚᱢ ᱛᱤᱠᱤ ᱫᱷᱟᱹᱨᱤᱡ ᱫᱚ ᱡᱚᱢ ᱦᱩᱭ ᱠᱟᱱ ᱜᱮᱭᱟ ᱢᱮᱱᱠᱷᱟᱱ ᱢᱟᱛᱠᱚᱢ ᱟ ᱛᱟ ᱫᱚ ᱟᱞᱤᱧ ᱦᱚᱸ ᱵᱟᱞᱤᱧ ᱡᱚᱢ ᱟᱠᱟᱫᱟ ᱠᱷᱟᱹᱞᱤ ᱟᱸᱡᱚᱢ ᱥᱩᱢᱩᱝ ᱜᱮ
ᱦᱮᱸ
ᱟᱨ ᱢᱟᱛᱠᱚᱢ ᱛᱤᱠᱤ ᱫᱚ ᱡᱚᱢ ᱵᱟᱲᱟ ᱦᱩᱭ ᱟᱠᱟᱱ ᱜᱮᱭᱟ᱾ ᱟᱫᱚ ᱛᱤᱠᱤ ᱠᱷᱚᱡ ᱫᱚ ᱡᱟᱹᱥᱛᱤ ᱟᱛᱟ ᱜᱮ ᱟᱹᱰᱤ ᱟᱸᱴᱮ ᱨᱟᱱᱼᱟ ᱵᱚᱞᱮ
ᱦᱮᱸ
ᱢᱟᱛᱠᱚᱢ ᱟᱛᱟ ᱦᱩᱭ ᱮᱱᱟ ᱟᱨᱦᱚᱸ ᱢᱤᱫᱴᱮᱱ ᱥᱟᱠᱟᱢ ᱠᱩ ᱢᱮᱛᱟᱜ ᱠᱟᱱᱟ ᱦᱚᱳᱭᱛᱚ ᱦᱟᱸᱜ ᱧᱩᱛᱩᱢ ᱡᱩᱫᱟᱹᱜᱼᱟ ᱟᱨ ᱵᱟᱝᱠᱷᱟᱱ ᱱᱟᱦᱟᱜ ᱵᱮᱱ ᱵᱩᱡᱷᱟᱹᱣ ᱧᱟᱢ ᱜᱮᱭᱟ ᱠᱟᱞᱢᱮᱜ ᱡᱟᱦᱟᱸ ᱠᱚ ᱢᱮᱛᱟᱜ ᱠᱟᱱᱟ
ᱦᱮᱸ ᱟᱸᱡᱚᱢ ᱟᱠᱟᱫ ᱜᱮᱭᱟ ᱞᱤᱧ ᱠᱟᱞᱢᱮᱫ
ᱦᱳᱭ ᱚᱱᱟ ᱫᱚ ᱟᱹᱰᱤ ᱵᱟᱝ ᱜᱟᱱᱚᱜ ᱵᱟᱝ ᱜᱟᱱᱚᱜ ᱡᱟᱭᱜᱟ ᱨᱮ ᱛᱟᱦᱮᱱᱟ ᱟᱨ ᱟᱹᱰᱤ ᱠᱚᱢ ᱜᱮ ᱧᱟᱢᱚᱜ-ᱟ
ᱠᱚᱢ ᱜᱮ ᱧᱟᱢᱚᱜ-ᱟ
ᱦᱳᱭ ᱟᱨ ᱡᱟᱦᱟᱸᱭ ᱠᱩ ᱧᱮᱞ ᱴᱷᱤᱠ ᱠᱟᱫᱟ ᱩᱱᱠᱩ ᱜᱮᱠᱚ ᱧᱟᱢ ᱫᱟᱲᱮᱜᱼᱟ ᱟᱨ ᱵᱟᱝᱠᱷᱟᱱ ᱫᱚᱵᱚᱱ ᱢᱮᱱᱟ ᱪᱮᱫ ᱪᱚ ᱫᱟᱨᱮ ᱚᱱᱟ ᱫᱚ ᱰᱷᱮᱨ ᱞᱟᱹᱴᱩ ᱛᱚ ᱵᱟᱝ ᱫᱟᱨᱮᱜᱼᱟ, ᱦᱩᱸ
ᱚᱱᱟ ᱨᱤᱫ ᱠᱟᱛᱮᱜ ᱨᱚᱦᱚᱲ ᱠᱟᱛᱮᱜ ᱥᱮᱛᱟᱜ ᱵᱮᱞᱟ ᱡᱚᱢ ᱟᱹᱰᱤ ᱢᱚᱸᱡᱽ ᱜᱮᱭᱟ ᱚᱱᱟ ᱫᱚ
ᱦᱳᱭ ᱵᱩᱲᱤ ᱠᱟᱛᱮᱜ ᱦᱚᱸ ᱵᱮᱱ ᱫᱚᱦᱚ ᱫᱟᱲᱤᱜᱼᱟ
ᱦᱮᱸ ᱵᱩᱲᱤ ᱠᱮᱛᱮᱜ ᱜᱮ
ᱦᱳᱭ ᱚᱱᱟ ᱛᱮᱫᱚ ᱡᱟᱦᱟᱸᱭ ᱞᱟᱡ ᱨᱮ ᱯᱟᱴᱣᱟ ᱠᱚᱠᱚ ᱛᱟᱦᱮᱱᱟ ᱥᱮ ᱞᱟᱡ ᱠᱚ ᱦᱟᱹᱥᱩ ᱠᱚᱣᱟ ᱟᱨ ᱢᱟᱭᱟᱢ ᱨᱮᱢᱟᱭ ᱠᱟᱹᱢᱤ ᱜᱤ ᱟᱨᱦᱚᱸ ᱚᱱᱟ ᱥᱟᱶ ᱥᱟᱶᱛᱮ ᱟᱵᱚᱣᱟᱜ ᱢᱟᱭᱟᱢ ᱵᱚᱞᱮ ᱯᱷᱤᱞᱴᱟᱨᱟᱭ ᱵᱚᱞᱮ
ᱦᱮᱸ
ᱦᱚᱲᱢᱚ ᱨᱮ ᱟᱫᱚ ᱚᱱᱟ ᱫᱚ ᱢᱮᱱᱟ ᱟᱹᱰᱤ ᱡᱳᱨ ᱜᱮ ᱦᱟᱲᱦᱟᱜᱼᱟ ᱚᱱᱟ ᱫᱚ ᱱᱟᱦᱟᱜ ᱵᱟᱞᱤᱧ ᱡᱚᱢ ᱵᱟᱲᱟᱣ ᱠᱟᱫᱟ ᱚᱱᱠᱟ ᱜᱮ ᱢᱤᱫ ᱮᱠᱫᱚᱢ ᱠᱚ ᱞᱟᱹᱭᱟᱜᱼᱟ ᱜᱤᱫᱽᱨᱟᱹ ᱜᱤᱫᱽᱨᱟᱹ ᱢᱮᱱᱟᱜ ᱞᱮᱭᱟ ᱢᱮᱱᱫᱟᱠᱚ ᱵᱟᱠᱚ ᱞᱟᱹᱭ ᱮᱫᱟ ᱱᱚᱣᱟ ᱫᱚ ᱠᱟᱞ ᱢᱮᱫ ᱠᱚ ᱢᱮᱛᱟᱜᱼᱟ ᱢᱮᱱᱛᱮ
ᱦᱮᱸ
ᱟᱫᱚ ᱱᱟᱦᱟᱜ ᱢᱤᱫᱴᱮᱱ ᱫᱟᱫᱟ ᱦᱚᱲ ᱫᱚ ᱱᱚᱝᱠᱟᱭ ᱢᱮᱛᱟᱞᱤᱧ ᱠᱟᱱᱟ ᱤᱭᱟᱹ ᱛᱤᱱᱟᱹᱜ ᱜᱤᱫᱽᱨᱟᱹ ᱢᱮᱱᱟᱜ ᱞᱮᱭᱟ ᱡᱚᱛᱚ ᱦᱚᱲᱮ ᱢᱮᱛᱟ ᱞᱮ ᱠᱟᱱᱟ ᱱᱚᱣᱟ ᱥᱟᱠᱟᱢ ᱡᱟᱦᱟᱸᱭ ᱜᱮ ᱡᱩᱫᱤ ᱡᱚᱢ ᱠᱮᱜᱼᱟ ᱛᱚᱜᱚᱡ ᱛᱚᱜᱚᱡ ᱛᱮ ᱮᱱᱠᱷᱟᱱ ᱱᱟᱦᱟᱜ ᱩᱱᱤ ᱫᱚ ᱦᱟᱸᱜ ᱡᱟᱜᱮ ᱠᱟᱹᱣᱰᱤᱭ ᱮᱢᱟᱭᱟ ᱟᱫᱚ ᱵᱟᱝ ᱵᱟᱰᱟᱭ ᱛᱷᱚ
ᱦᱮᱸ ᱟᱹᱞᱤᱧ ᱫᱚᱞᱤᱧ ᱡᱚᱢ ᱵᱟᱲᱟᱣ ᱟᱠᱟᱫ ᱜᱮᱭᱟ ᱚᱱᱟ ᱫᱚ